ᱡᱚᱦᱟᱨ᱾
ᱦᱮᱞᱳᱣ ᱜᱚᱢᱠᱮ ᱡᱚᱦᱟᱨ ᱜᱮ᱾
ᱦᱳᱭ ᱟᱸᱡᱚᱢ ᱧᱟᱢᱮᱫᱼᱟ ᱵᱮ ᱟᱹᱞᱤᱧᱟᱜ ᱨᱚᱲ ᱵᱮᱱ ᱟᱸᱡᱚᱢ ᱧᱟᱢᱮᱫᱼᱟ?
ᱦᱮᱸ ᱟᱸᱡᱚᱢᱚᱜ ᱠᱟᱱᱟ,
ᱦᱳᱭ ᱜᱚᱝᱠᱮ ᱟᱵᱮᱱᱟᱜ ᱵᱮᱠᱜᱮᱨᱟᱣᱩᱱᱰ ᱨᱮ ᱠᱟᱹᱴᱤᱡ ᱱᱚᱭᱮᱡᱽ ᱦᱤᱡᱩᱜ ᱠᱟᱱᱟ ᱠᱟᱹᱴᱤᱡ ᱱᱟᱯᱟᱭ ᱡᱟᱭᱜᱟ ᱨᱮ ᱪᱟᱞᱟᱣ ᱠᱟᱛᱮᱜ ᱨᱚᱯᱚᱲ ᱵᱮᱱ ᱮᱱᱠᱷᱟᱱ ᱫᱚ ᱱᱟᱯᱟᱭ ᱜᱮ ᱦᱩᱭᱩᱜᱼᱟ᱾
ᱟᱨ ᱪᱮᱫ ᱚᱱᱮ ᱦᱚᱭ ᱟᱡᱚᱢᱚᱜ ᱠᱟᱱᱟ ᱥᱮ ᱪᱮᱫ,
ᱦᱮᱸ ᱟᱵᱮᱱ ᱱᱟᱯᱟᱭ ᱡᱟᱭᱜᱟ ᱨᱮ ᱛᱤᱸᱜᱩ ᱠᱟᱛᱮ ᱵᱟᱠᱷᱟᱡ ᱫᱩᱲᱩᱵ ᱠᱟᱛᱮᱫ ᱜᱟᱞᱢᱟᱨᱟᱣ ᱵᱮᱱ ᱦᱳᱭ ᱥᱮ,
ᱟᱪᱪᱷᱟ ᱟᱪᱪᱷᱟ ᱟᱪᱪᱷᱟ, ᱥᱟᱵ ᱫᱚᱦᱚᱭ ᱠᱟᱹᱴᱤᱡ ᱦᱮᱞᱳ ᱦᱮᱸ ᱦᱮᱸ ᱟᱸᱡᱚᱢᱮᱜ-ᱟᱞᱤᱧ,
ᱟᱵᱮᱱ ᱛᱤᱸᱜᱩ ᱠᱟᱛᱮᱫ ᱵᱟᱠᱷᱟᱡ ᱫᱩᱲᱩᱵ ᱠᱟᱛᱮᱫ ᱜᱟᱞᱢᱟᱨᱟᱣ ᱵᱮᱱ,
ᱟᱪᱪᱷᱟ ᱦᱮᱞᱳ,
ᱦᱮᱞᱳ
ᱦᱮᱸ ᱜᱚᱝᱠᱮ ᱱᱤᱛᱚᱜ ᱟᱡᱚᱢᱚᱜ ᱠᱟᱱᱟ ᱱᱟᱯᱟᱭ ᱛᱮ
ᱦᱳᱭ ᱜᱚᱝᱠᱮ ᱟᱸᱡᱚᱢ ᱫᱚ ᱟᱸᱡᱚᱢ ᱚᱜ ᱠᱟᱱ ᱜᱮᱭᱟ ᱮᱱᱛᱮ ᱨᱮᱦᱚᱸ ᱵᱮᱠᱜᱨᱟᱣᱩᱱᱰ ᱠᱷᱚᱡ ᱠᱟᱹᱴᱤᱡ ᱟᱸᱡᱚᱢ ᱧᱟᱢᱚᱜ ᱠᱟᱱ ᱜᱮᱭᱟ,
ᱚᱻ
ᱟᱫᱚ ᱱᱚᱝᱠᱟ ᱠᱟᱛᱮ ᱱᱟᱜ ᱟᱫᱚ ᱱᱚᱝᱠᱟ ᱠᱟᱛᱮ ᱫᱚ ᱮᱠᱟᱞ ᱜᱮ ᱵᱟᱝ ᱜᱟᱱᱚᱜᱼᱟ ᱢᱮᱱᱠᱷᱟᱱ ᱠᱷᱟᱱ ᱜᱮ ᱫᱚᱦᱚᱭᱮᱜᱼᱟ ᱞᱤᱧ ᱦᱳᱭ ᱥᱮ ᱱᱚᱝᱠᱟᱱ ᱫᱚ ᱜᱟᱞᱢᱟᱨᱟᱣ ᱠᱟᱛᱮᱫ ᱨᱤᱡᱮᱴᱚᱜᱼᱟ,
ᱟᱪᱪᱷᱟ ᱟᱪᱪᱷᱟ ᱟᱪᱪᱷᱟ,